ᱦᱮᱸ ᱦᱮᱞᱳ᱾
ᱦᱮᱸ ᱡᱚᱸᱦᱟᱨ ᱜᱮ᱾
ᱦᱮᱸ ᱡᱚᱸᱦᱟᱨ ᱡᱚᱸᱦᱟᱨ᱾
ᱩᱸ᱾ ᱛᱟᱞᱦᱮ ᱮᱱᱟᱱ ᱫᱚ ᱤᱭᱟᱹ ᱪᱟᱥᱵᱟᱥ ᱱᱤᱭᱮ ᱜᱚᱞᱯᱷᱚ ᱦᱩᱭᱩᱜ ᱠᱟᱱ ᱛᱟᱦᱮᱸᱜ ᱛᱚ ᱟᱫᱚ ᱚᱠᱛᱚ ᱠᱚᱦᱚᱸ ᱦᱩᱭ ᱜᱚᱫ ᱱᱟ ᱟᱫᱚ ᱠᱟᱴᱟᱣ ᱜᱚᱫ ᱱᱟ᱾
ᱦᱮᱸ ᱦᱮᱸ ᱦᱮᱸ ᱢᱟᱱᱮ ᱠᱟᱛᱷᱟ ᱫᱚ ᱦᱟᱸᱜ ᱟᱵᱚ ᱫᱚᱵᱚᱱ ᱧᱮᱞᱟ ᱛᱚ ᱡᱮ ᱠᱟᱛᱷᱟ ᱢᱟ ᱢᱩᱪᱟᱹᱫ ᱫᱚ ᱵᱟᱝ ᱛᱟᱦᱮᱸᱱ ᱛᱟᱵᱚᱱᱟ ᱜᱚᱞᱯᱷᱚ ᱨᱮᱱᱟᱜ ᱢᱟ ᱟᱭᱢᱟ ᱞᱮᱠᱟᱱᱟᱜ ᱜᱮ ᱛᱟᱦᱮᱸᱱᱟ᱾
ᱦᱮᱸ ᱜᱚᱞᱯᱷᱚ ᱨᱮᱱᱟᱜ ᱫᱚ ᱟᱭᱢᱟ ᱞᱮᱠᱟᱱᱟᱜ ᱜᱮ᱾
ᱦᱮᱸ᱾ ᱟᱨᱦᱚᱸ ᱛᱟᱞᱦᱮ ᱪᱟᱥᱵᱟᱥ ᱢᱟ ᱚᱱᱮ ᱨᱚᱯᱚᱲ ᱦᱩᱭᱮᱱ ᱜᱮᱭᱟ ᱡᱮ ᱚᱠᱟ ᱛᱮ ᱚᱠᱟ ᱞᱮᱠᱟ ᱪᱟᱥ ᱵᱟᱥᱚᱜ ᱠᱟᱱᱟ? ᱡᱮᱢᱚᱱ ᱚᱱᱛᱮ ᱫᱚ ᱦᱟᱸᱜ ᱚᱱᱮ ᱢᱮᱱ ᱠᱮᱜ ᱞᱮᱠᱟ ᱥᱚᱵᱽᱡᱤ ᱠᱚᱫᱚ ᱚᱲᱟᱜ ᱡᱚᱢ ᱞᱮᱠᱟᱜᱮ ᱩᱱᱟᱹᱜ ᱮᱴᱟᱜ ᱡᱮ ᱵᱟᱡᱟᱨ ᱟᱠᱷᱨᱤᱧ ᱵᱮᱵᱥᱟ ᱞᱮᱠᱟ ᱫᱚ ᱵᱟᱝ ᱟᱨ ᱱᱚᱛᱮ ᱫᱚ ᱡᱮᱢᱚᱱ ᱧᱮᱞᱚᱜ ᱠᱟᱱᱟ ᱡᱮ ᱵᱮᱵᱥᱟ ᱞᱮᱠᱟ᱾
ᱩᱸ ᱛᱟᱞᱦᱮ ᱚᱱᱛᱮ ᱫᱚ ᱡᱮ ᱩᱸ ᱪᱟᱥ ᱵᱟᱥ ᱡᱚᱠᱷᱚᱱ ᱢᱮᱱ ᱠᱮᱫᱟ ᱛᱟᱞᱦᱮ ᱚᱱᱛᱮ ᱫᱚ ᱚᱠᱟ ᱞᱮ ᱠᱟ ᱟᱯᱮ ᱫᱤᱥᱚᱢ ᱠᱚ ᱥᱮᱫ ᱫᱚ ᱡᱮ ᱚᱱᱠᱟ ᱵᱤᱞᱟᱹᱛ ᱫᱤᱥᱚᱢ ᱥᱮ ᱵᱩᱨᱩ ᱫᱤᱥ ᱥᱚᱢ ᱵᱤᱨ ᱫᱤᱥᱚᱢ?
ᱟᱞᱮ ᱥᱮᱫ ᱫᱚ ᱚᱱᱠᱟ ᱩᱸ ᱵᱩᱨᱩ ᱫᱤᱥᱚᱢ ᱜᱮ, ᱵᱩᱨᱩ ᱦᱚᱸ ᱢᱮᱱᱟᱜ ᱟᱠᱟᱫᱟ᱾ ᱟᱨ ᱵᱤᱨ ᱦᱚᱸ ᱢᱮᱱᱟᱜ ᱟᱠᱟᱫᱟ ᱚᱱᱠᱟ ᱰᱷᱮᱨ ᱜᱮ᱾
ᱦᱮᱸ᱾
ᱟᱨ ᱪᱟᱥᱵᱟᱥ ᱠᱚᱦᱚᱸ ᱚᱱᱠᱟ ᱦᱳᱭ ᱫᱚ ᱦᱩᱭᱩᱜᱼᱟ ᱩᱱᱟᱹᱜ ᱴᱷᱤᱠ ᱚᱱᱠᱟ ᱫᱚ ᱦᱟᱸᱜ ᱵᱟᱝ ᱦᱳᱭᱳᱜ-ᱟ ᱦᱟᱸᱜ ᱜᱟᱰᱟ ᱠᱚ ᱦᱟᱸᱜ ᱚᱱᱠᱟ ᱫᱚ ᱵᱟᱹᱱᱩᱜ ᱟᱠᱟᱫᱟ ᱾ ᱵᱤᱨ ᱫᱤᱥᱚᱢ ᱠᱟᱱ ᱨᱮᱦᱚᱸ ᱚᱱᱠᱟ ᱜᱟᱰᱟ ᱫᱚ ᱵᱟᱹᱱᱩᱜ ᱠᱟᱫᱟ ᱟᱞᱮ ᱥᱮᱫ ᱫᱚ ᱚᱱᱠᱟ ᱫᱟᱜ ᱦᱚᱸ ᱵᱟᱝ ᱦᱤᱡᱩᱜ ᱜᱮᱭᱟ ᱾
ᱟᱫᱚ ᱱᱚᱛᱮ ᱫᱚ ᱦᱟᱸᱜ ᱟᱞᱮ ᱥᱮᱫ ᱫᱚ ᱚᱱᱠᱟ ᱫᱚ ᱟᱞᱮ ᱦᱚᱸ ᱚᱱᱠᱟ ᱵᱩᱨᱩ ᱫᱤᱥᱚᱢ ᱜᱮ ᱵᱤᱨ ᱫᱤᱥᱚᱢ ᱥᱮ ᱵᱩᱨᱩ ᱫᱤᱥᱚᱢ ᱟᱫᱚ ᱦᱟᱸᱜ ᱚᱱᱠᱟ ᱢᱮᱫ ᱴᱟᱝ ᱜᱮ ᱜᱟᱰᱟ ᱫᱚ ᱢᱮᱱᱟᱜ ᱛᱟᱞᱮᱭᱟ ᱚᱸᱰᱮ ᱜᱟᱰᱟ ᱠᱷᱚᱱᱜᱮ ᱦᱟᱸᱜ ᱱᱟᱥᱮ ᱥᱩᱵᱤᱫᱷᱟ ᱞᱮ ᱧᱟᱢᱟ ᱾ ᱟᱨ ᱵᱟᱠᱷᱟᱱ ᱫᱚ ᱱᱚᱝᱠᱟ ᱡᱟᱦᱟᱸ ᱵᱚᱪᱷᱚᱨ ᱫᱤᱱ ᱢᱤᱫ ᱫᱷᱟᱣ ᱪᱟᱥᱚᱜ-ᱟ ᱚᱱᱠᱟ ᱜᱮ ᱪᱟᱥ ᱫᱚ ᱾
ᱦᱮᱸ ᱦᱮᱸ ᱟᱫᱚᱢ ᱥᱮᱫ ᱫᱚ ᱟᱸᱡᱚᱢ ᱦᱩᱭ ᱠᱟᱱᱟ ᱡᱮ ᱚᱱᱠᱟ ᱵᱟᱨ ᱫᱷᱟᱣ ᱠᱚ ᱪᱟᱥ ᱜᱮᱭᱟ ᱾ ᱵᱳᱨᱳ ᱦᱩᱨᱩ ᱠᱚᱠᱚ ᱪᱟᱥ ᱜᱮᱭᱟ ᱟᱨᱚ ᱾
ᱦᱮᱸ ᱦᱮᱸ ᱾ ᱟᱫᱚ ᱚᱱᱛᱮ ᱫᱚ ᱦᱟᱸᱜ ᱱᱚᱜ-ᱚᱭ ᱮᱸ ᱢᱤᱥᱤᱱ ᱠᱚᱛᱮ ᱜᱮ ᱦᱟᱸᱜ ᱫᱟᱜ ᱠᱚ ᱮᱢᱟᱜ-ᱟ ᱚᱱᱟ ᱠᱚᱨᱮ ᱫᱚ ᱾
ᱦᱮᱸ ᱚᱱᱮ ᱟᱸᱡᱚᱢ ᱦᱩᱭ ᱠᱟᱱᱟ ᱚᱱᱟ ᱥᱮᱞᱚ ᱠᱚ ᱛᱟᱦᱮᱸᱱᱟ ᱥᱮᱞᱚ ᱫᱟᱜ ᱢᱟᱱᱮ ᱠᱷᱮᱛ ᱨᱮ ᱛᱟᱦᱮᱸᱱᱟ ᱟᱨᱠᱤ ᱚᱱᱟ ᱥᱮᱞᱚ ᱛᱮᱜᱮ ᱠᱚ ᱪᱟᱥ ᱜᱮᱭᱟ ᱠᱚ ᱵᱟᱨ ᱫᱷᱟᱣ ᱠᱚ ᱪᱟᱥᱟ ᱦᱩᱲᱩ ᱦᱚᱸ ᱵᱟᱨ ᱫᱷᱟᱣ ᱠᱚ ᱪᱟᱥᱟ ᱚᱱᱛᱮ ᱫᱚ ᱟᱨᱚ ᱥᱚᱵᱽᱡᱤ ᱦᱚᱸ ᱚᱱᱠᱟ ᱟᱢᱫᱟ ᱪᱟᱥᱚᱜ ᱛᱟᱠᱚ ᱜᱮᱭᱟ ᱾
ᱦᱮᱸ ᱦᱮᱸ ᱟᱫᱚ ᱫᱟᱜ ᱨᱮᱱᱟᱜ ᱥᱩᱵᱤᱫᱟ ᱛᱟᱦᱮᱸᱱ ᱠᱷᱟᱱ ᱫᱚ ᱪᱟᱥ ᱟᱜ ᱫᱚ ᱪᱟᱥ ᱦᱩᱭᱩᱜ ᱜᱮᱭᱟ ᱾ ᱦᱩᱸ ᱟᱫᱚ ᱱᱚᱜ-ᱚᱭ ᱦᱟᱸᱜ ᱮᱸ ᱠᱩᱞᱤ ᱠᱩᱠᱞᱤ ᱫᱚ ᱦᱟᱸᱜ ᱛᱚ ᱟᱵᱚ ᱫᱚ ᱦᱟᱱᱛᱮ ᱱᱟᱛᱮ ᱨᱮᱱ ᱦᱚᱲ ᱨᱚᱯᱚᱲ ᱡᱚᱝᱟᱜ ᱠᱟᱱᱟ ᱵᱚᱱ ᱵᱟᱰᱟᱭ ᱡᱚᱝᱟᱜ ᱠᱟᱱᱟ ᱵᱚᱱ ᱾ ᱛᱚ ᱚᱱᱠᱟ ᱜᱮ ᱦᱟᱸᱜ ᱠᱤᱪᱷᱩ ᱵᱟᱰᱟᱭ ᱨᱮᱱᱟᱜ ᱫᱚ ᱦᱟᱸᱜ ᱱᱚᱜ-ᱚᱭ ᱢᱟ ᱟᱞᱮ ᱥᱮᱱ ᱢᱟ ᱵᱤᱨ ᱵᱩᱨᱩ ᱜᱟᱰᱟ ᱥᱚᱰᱚᱜ ᱢᱟ ᱢᱮᱱᱟᱜ ᱜᱮᱭᱟ ᱾ ᱟᱫᱚ ᱱᱚᱛᱮ ᱜᱮ ᱦᱟᱸᱜ ᱡᱮᱢᱚᱱ ᱟᱵᱚ ᱵᱤᱨ ᱵᱩᱨᱩ ᱨᱮᱦᱚᱸ ᱟᱭᱢᱟ ᱞᱮᱠᱟᱱ ᱫᱟᱨᱮ ᱱᱤᱛᱚᱜ ᱫᱚ ᱡᱮᱢᱚᱱ ᱟᱫᱚᱜ ᱠᱟᱱᱟ ᱡᱮᱢᱚᱱ ᱫᱟᱨᱮ ᱠᱚᱵᱚᱱ ᱢᱟᱜ ᱮᱫᱟ ᱾ ᱟᱫᱚ ᱚᱱᱠᱟ ᱜᱮ ᱦᱟᱸᱜ ᱢᱮᱱ ᱞᱮᱠᱟ ᱫᱚ ᱡᱮ ᱱᱚᱛᱮ ᱫᱚ ᱢᱟᱛᱠᱚᱢ ᱛᱮᱨᱮᱞ ᱢᱟᱥ ᱥᱟᱨᱡᱚᱢ ᱥᱮ ᱢᱩᱨᱩᱫ ᱥᱚᱱᱟᱡᱷᱩᱨᱤ ᱯᱚᱴᱟᱥ ᱫᱟᱨᱮ ᱚᱱᱠᱟ ᱟᱭᱢᱟ ᱜᱮ ᱢᱤᱫ ᱵᱟᱨ ᱢᱮᱱᱟᱜ-ᱟ ᱨᱟᱱ ᱢᱩᱨᱜᱟᱹᱱ ᱫᱟᱨᱮ ᱠᱚᱦᱚᱸ ᱢᱮᱱᱟᱜ-ᱟ ᱥᱮ ᱱᱚᱜ-ᱚᱭ ᱟᱨᱦᱚᱸ ᱟᱵᱚ ᱟᱫᱚ ᱚᱱᱟ ᱵᱟᱪᱠᱚᱢ ᱵᱚᱱ ᱵᱟᱪᱠᱚᱢ ᱨᱮᱱᱟᱜ ᱯᱟᱨᱠᱚᱢ ᱛᱟᱦᱮᱸᱱ ᱛᱟᱵᱚᱱᱟ ᱛᱮᱧ ᱛᱟᱦᱮᱸᱱᱟ ᱵᱟᱪᱠᱚᱢ ᱵᱟᱵᱮᱨ ᱛᱮ ᱾ ᱛᱟᱞᱦᱮ ᱵᱟᱪᱠᱚᱢ ᱠᱚ ᱪᱟᱥᱚᱜ-ᱟ ᱾ ᱟᱨ ᱛᱟᱦᱞᱮ ᱚᱱᱛᱮ ᱫᱚ ᱚᱠᱟ ᱞᱮᱠᱟ? ᱱᱤᱛᱚᱜ ᱚᱠᱟ ᱞᱮᱠᱟ ᱡᱮᱢᱚᱱ ᱫᱟᱨᱮ ᱵᱚᱱ ᱢᱟᱜᱮᱫ ᱨᱮᱦᱚᱸ ᱡᱮ ᱛᱟᱞᱦᱮ ᱚᱠᱟ ᱫᱟᱨᱮ ᱠᱚ ᱥᱟᱨᱮᱡ ᱢᱮᱱᱟᱜ-ᱟ ᱥᱮ ᱧᱮᱞᱚᱜ ᱠᱟᱱ ᱜᱮᱭᱟ ᱥᱮ ᱚᱱᱠᱟᱱ ᱨᱟᱱ ᱢᱩᱨᱜᱟᱹᱱ ᱫᱟᱨᱮ ᱠᱚ ᱚᱠᱟ ᱞᱮᱠᱟᱱᱟᱜ ᱢᱮᱱᱟᱜ-ᱟ ᱵᱟᱹᱱᱩᱜ-ᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜ-ᱟ ᱾
ᱟᱢ ᱟᱫᱚ ᱱᱚᱱᱛᱮ ᱦᱚᱸᱛᱚ ᱵᱤᱨ ᱫᱤᱥᱚᱢ ᱫᱚ ᱟᱫᱚ ᱵᱤᱨ ᱫᱤᱥᱚᱢ ᱨᱮᱫᱚ ᱚᱱᱟ ᱠᱚ ᱫᱟᱨᱮ ᱫᱚ ᱛᱟᱦᱮᱱ ᱜᱮᱭᱟ ᱚᱱᱟ ᱛᱮᱨᱮᱞ ᱛᱟᱨᱚᱵ ᱵᱷᱩᱸᱰᱨᱩ ᱚᱱᱟ ᱠᱚᱫᱚ ᱛᱟᱦᱮᱱ ᱜᱮᱭᱟ, ᱟᱨᱚ ᱚᱱᱟ ᱥᱟᱶᱛᱮ ᱢᱩᱨᱩᱫ᱾ ᱟᱠᱟᱥᱢᱚᱱᱤ ᱯᱚᱴᱟᱥ ᱚᱱᱟ ᱠᱚᱫᱚ ᱛᱟᱦᱮᱱ ᱜᱮᱭᱟ᱾
ᱦᱮᱸ ᱟᱫᱚ ᱵᱟᱝ ᱫᱟᱨᱮ ᱱᱚᱜ-ᱚᱭ ᱡᱮᱢᱚᱱ ᱢᱟᱜ ᱮᱫᱟ ᱥᱮ ᱟᱫᱚ ᱱᱤᱛᱚᱜ ᱫᱚ ᱡᱚᱛᱚ ᱡᱟᱭᱜᱟ ᱨᱮᱫᱚ ᱡᱚᱛᱚ ᱞᱮᱠᱟᱱ ᱫᱟᱨᱮ ᱫᱚ ᱵᱟᱝ ᱧᱮᱞᱚᱜ-ᱟ᱾ ᱡᱮᱢᱚᱱ ᱟᱹᱰᱤ ᱡᱟᱭᱜᱟ ᱨᱮᱜᱮ ᱦᱟᱜ ᱚᱱᱟ ᱢᱟᱛᱠᱚᱢ ᱫᱚ ᱦᱟᱸᱜ ᱵᱟᱝᱢᱟ ᱵᱟᱝ ᱠᱚ ᱧᱮᱞ ᱠᱟᱜ ᱞᱮᱠᱟ ᱜᱮ ᱵᱟᱰᱟᱭ ᱮᱱᱟ ᱡᱮ ᱟᱹᱰᱤ ᱦᱚᱲ ᱥᱚᱸᱜᱮ ᱨᱚᱯᱚᱲ ᱠᱟᱛᱮᱜ ᱡᱮ ᱢᱟᱛᱠᱚᱢ ᱫᱟᱨᱮ ᱠᱚᱫᱚ ᱩᱱᱠᱩ ᱠᱚᱥᱮᱫ ᱫᱚ ᱵᱟᱹᱱᱩᱜ-ᱟ ᱥᱮ ᱚᱱᱠᱟ ᱚᱱᱮ ᱡᱟᱦᱟᱸ ᱯᱟᱹᱣᱨᱟᱹ ᱦᱟᱺᱰᱤ ᱠᱚᱨᱮ ᱵᱚᱱ ᱵᱮᱵᱚᱦᱟᱨ ᱜᱚᱫᱟ ᱡᱮ ᱢᱟᱛ ᱠᱚᱢ ᱫᱚ ᱡᱟᱣᱟᱭᱟᱠᱚ ᱵᱟᱝ ᱢᱟ ᱾ ᱦᱩᱸ ᱾
ᱫᱤᱥᱚᱢ ᱠᱚᱨᱮ ᱫᱚ ᱚᱱᱠᱟ ᱤᱭᱟᱹ ᱢᱟᱛᱠᱚᱢ ᱫᱟᱨᱮ ᱠᱚᱫᱚ ᱵᱟᱹᱱᱩᱜ-ᱟ, ᱚᱱᱛᱮ ᱫᱚ ᱢᱟᱛᱠᱚᱢ ᱵᱷᱩᱸᱰᱨᱩ ᱛᱮᱨᱮᱞ ᱛᱟᱨᱚᱵ ᱚᱱᱛᱮ ᱨᱮᱱ ᱦᱚᱲ ᱫᱚ ᱚᱱᱠᱟ ᱡᱚᱢ ᱦᱚᱸ ᱵᱟᱠᱚ ᱡᱚᱢ ᱵᱟᱲᱟ ᱟᱠᱟᱫᱟ ᱚᱱᱟ ᱠᱚᱫᱚ᱾
ᱦᱩᱸ ᱾
ᱟᱨ ᱚᱱᱛᱮ ᱫᱚ ᱩᱫ ᱯᱩᱴᱠᱟᱹ ᱦᱚᱸᱛᱚ ᱵᱟᱝ ᱧᱟᱢᱚᱜ ᱜᱮᱭᱟ᱾
ᱦᱮᱸ ᱵᱤᱞᱟᱹᱛ ᱫᱤᱥᱚᱢ ᱦᱚᱲ ᱫᱚ ᱢᱮᱱ ᱨᱮᱜᱮ ᱛᱚ ᱵᱤᱞᱟᱹᱛ ᱢᱮᱱᱟᱜ-ᱟ ᱚᱱᱛᱮ ᱫᱚ ᱵᱤᱞᱟᱹᱛ ᱫᱤᱥ ᱧᱟᱢ ᱫᱚ ᱧᱟᱢᱚᱜ ᱠᱷᱟᱱ ᱟᱵᱚ ᱱᱚᱜᱼᱚᱭ ᱢᱟᱱ, ᱥᱟᱹᱨᱩ, ᱯᱤᱸᱰᱟᱹ ᱦᱚᱸᱜᱼ ᱱᱟ ᱠᱚᱜᱮ ᱧᱟᱢᱚᱜ ᱠᱷᱟᱭ ᱫᱚ ᱦᱟᱸᱜ ᱡᱟᱹᱥᱛᱤ ᱠᱟᱭ ᱛᱮ᱾
ᱦᱩᱸ ᱟᱨ ᱚᱱᱛᱮ ᱫᱚ ᱡᱟᱹᱥᱛᱤ ᱜᱮ ᱛᱟᱨᱚᱵ ᱢᱮᱱᱟᱜ ᱟᱠᱟᱫᱟ ᱚᱱᱟ ᱩᱞ, ᱠᱟᱱᱴᱷᱟᱲ᱾ ᱮᱸ ᱛᱟᱞᱮ ᱱᱮᱛᱟᱨ ᱫᱤᱱ ᱫᱚ ᱟᱨᱦᱚᱸ ᱛᱟᱞᱮ ᱠᱚ ᱧᱟᱢᱚᱜᱼᱟ᱾ᱛᱟᱞᱮ ᱠᱚᱫᱚ ᱛᱟᱦᱚᱞᱮ ᱟᱯᱮ ᱥᱮᱜ ᱫᱚ ᱢᱮᱱᱟᱜ ᱟᱥᱮ ᱵᱟᱝ ᱛᱟᱞᱮ ᱫᱟᱨᱮ ᱠᱚ?
ᱦᱮᱸ ᱛᱟᱞᱮ ᱫᱟᱨᱮ ᱢᱮᱱᱟᱜᱼᱟ ᱚᱱᱠᱟ ᱥᱮᱬᱟ ᱥᱮᱬᱟ ᱡᱟᱦᱟᱸ ᱟᱲᱮ ᱠᱚ ᱛᱟᱦᱮᱸᱱᱟ᱾ ᱟᱫᱚ ᱚᱱᱟ ᱟᱲᱮ ᱨᱮᱜᱮ ᱢᱤᱫ ᱵᱟᱨ ᱠᱟ ᱠᱟᱛᱮᱜ ᱜᱮ ᱦᱟᱸᱜ ᱢᱮᱱᱟᱜᱼᱟ ᱟᱫᱚ ᱱᱚᱛᱮ ᱫᱚ ᱦᱟᱸᱜ ᱚᱝᱠᱟ ᱟᱹᱰᱤᱜᱟᱱ ᱡᱟᱭᱜᱟ ᱜᱮ ᱢᱟᱱᱮ ᱟᱹᱛᱩ ᱧᱩᱛᱩᱢ ᱢᱟ ᱢᱤᱜᱴᱮᱜ ᱛᱟᱦᱮᱸᱱ ᱜᱮᱭᱟ᱾ ᱮᱱᱛᱮ ᱨᱮᱦᱚᱸ ᱠᱷᱮᱛ ᱚᱠᱟ ᱞᱮᱠᱟ, ᱚᱱᱠᱟ ᱜᱮ ᱟᱭᱢᱟ ᱞᱮᱠᱟ ᱚᱱᱠᱟ ᱠᱚ ᱧᱩᱛᱩᱢ ᱠᱟᱫᱟ ᱡᱮᱢᱚᱱ ᱱᱚᱜᱼᱚᱭ ᱛᱟᱞᱮ ᱠᱟᱛᱷᱟ ᱡᱚᱠᱷᱚᱱ ᱞᱟᱹᱭ ᱠᱮᱜ ᱠᱷᱟᱱᱤᱧ ᱫᱤᱥᱟᱹ ᱠᱮᱫᱟ ᱡᱮ ᱢᱤᱜᱴᱮᱜ ᱠᱚ ᱞᱟᱹᱭᱟ ᱡᱮ, ᱮᱸ ᱵᱷᱜᱟ ᱴᱟᱦᱟᱨ ᱢᱤᱜᱴᱮᱜ ᱠᱚ ᱢᱮᱛᱟᱜᱼᱟ, ᱛᱟᱞᱮ ᱥᱚᱠᱲᱟ ᱢᱤᱜᱴᱮᱜ ᱠᱚ ᱢᱮᱛᱟᱜᱼᱟ᱾ ᱟᱨ ᱡᱟᱦᱟᱸ ᱫᱚ ᱛᱟᱞᱮ ᱥᱚᱠᱲᱟ ᱠᱚ ᱢᱮᱛᱟᱜ ᱠᱟᱱᱟ ᱚᱱᱟ ᱥᱟᱭᱤᱰ ᱫᱚ ᱦᱟᱸᱜ ᱡᱟᱦᱟᱸ ᱯᱚᱪᱷᱤᱢ ᱱᱟᱠᱷᱟ ᱯᱟᱲᱟᱜ ᱠᱟᱱᱟ ᱚᱱᱟ ᱠᱚᱫᱚ ᱟᱹᱛᱩ ᱨᱮᱱᱟᱜ ᱟᱫᱚ ᱚᱱᱟ ᱥᱟᱭᱤᱰ ᱨᱮᱫᱚ ᱢᱟᱱᱮ ᱛᱟᱞᱮ ᱫᱟᱨᱮ ᱟᱨ ᱠᱷᱤᱡᱩᱨ ᱫᱟᱨᱮ ᱫᱚ ᱦᱟᱸᱜ ᱡᱟᱹᱥᱛᱤ ᱢᱮᱱᱟᱜᱼᱟ᱾
ᱚ ᱦᱩᱸ ᱦᱩᱸ,
ᱟᱫᱚ ᱱᱤᱛᱚᱜ ᱫᱚ ᱦᱟᱸᱜ ᱱᱚᱜᱼᱚᱭ ᱦᱟᱸᱜ ᱛᱟᱞᱮ ᱵᱤᱞᱤ ᱫᱚ ᱱᱤᱛᱚᱜ ᱜᱮᱛᱚ ᱦᱟᱸᱜ ᱱᱚᱜᱼᱚᱭ ᱮᱸ ᱧᱩᱨᱩᱜᱼᱟ ᱦᱟᱸᱜ ᱢᱤᱜ ᱵᱟᱨ ᱠᱚᱫᱚ ᱮᱦᱚᱵ ᱠᱟᱱᱟ ᱡᱟᱹᱱᱤᱜ᱾
ᱦᱮᱸ ᱮᱦᱚᱵ ᱫᱚ ᱮᱦᱚᱵ ᱠᱟᱱ ᱜᱮᱭᱟ ᱛᱟᱞᱮ ᱧᱩᱨ ᱫᱚ, ᱛᱟᱦᱞᱮ ᱯᱤᱴᱷᱟᱹ ᱵᱟᱲᱟ ᱠᱚᱫᱚ ᱦᱩᱭ ᱠᱟᱱ ᱜᱮᱭᱟ ᱥᱮ ᱵᱟᱝ ᱛᱟᱞᱮ ᱨᱮᱱᱟᱜ ᱫᱚ?
ᱟᱹᱣᱨᱤᱼᱟ ᱱᱤᱛᱚᱜ ᱫᱚ ᱦᱟᱸᱜ ᱱᱚᱜᱼᱚᱭ ᱛᱟᱞᱮ ᱫᱚ ᱚᱝᱠᱟ ᱫᱚ ᱦᱟᱸᱜ ᱵᱟᱝ ᱥᱮᱸᱫᱽᱨᱟ ᱦᱩᱭ ᱠᱟᱱᱟ ᱵᱟᱝ ᱪᱟᱞᱟᱣ ᱦᱩᱭ ᱠᱟᱱᱟ ᱟᱹᱜᱩ ᱠᱚᱫᱚ ᱦᱟᱸᱜ, ᱟᱫᱚ ᱢᱤᱜ ᱵᱟᱨ ᱚᱱᱮ ᱡᱟᱦᱟᱸ ᱠᱚ ᱢᱮᱛᱟᱜᱼᱟ ᱮᱸ ᱥᱟ ᱛᱟᱞᱮ ᱨᱮᱱᱟᱜ ᱦᱚᱸ ᱟᱭᱢᱟ ᱞᱮᱠᱟᱱ ᱦᱟᱹᱴᱤᱧ ᱛᱟᱦᱮᱸᱱᱟ, ᱞᱮᱭᱟ ᱚᱠᱟ ᱫᱚᱠᱚ ᱞᱟᱹᱭᱟ ᱡᱮ ᱥᱮᱛᱟ ᱛᱟᱞᱮ ᱠᱟᱱᱟ, ᱥᱮ ᱚᱠᱟ ᱫᱚ ᱦᱮᱸ ᱦᱮᱸᱫᱮ ᱦᱮᱸᱫᱮ ᱛᱟᱞᱮ ᱥᱮ ᱚᱱᱟ ᱡᱮ ᱦᱮᱲᱮᱢ ᱜᱮᱭᱟ ᱢᱮᱱᱛᱮ ᱴᱩᱠᱩᱡ ᱛᱟᱞᱮ ᱚᱱ ᱠᱟ ᱟᱹᱰᱤ ᱠᱤᱪᱷᱩ ᱠᱚ ᱢᱮᱱ ᱜᱮᱭᱟ᱾ ᱟᱫᱚ ᱢᱤᱜ ᱵᱟᱨ ᱡᱟᱦᱟᱸ ᱠᱚ ᱧᱩᱨᱩᱜ ᱠᱟᱱᱟ ᱟᱫᱚ ᱚᱱᱟ ᱫᱚᱠᱚ ᱞᱟᱹᱭ ᱫᱟ ᱡᱮ ᱵᱟᱝ ᱦᱩᱸᱰᱤᱧ ᱜᱮᱭᱟ ᱛᱚ ᱟᱨᱟᱜ ᱟᱨᱟᱜ ᱜᱮ ᱧᱮᱞᱚᱜᱼᱟ᱾ ᱟᱫᱚ ᱠᱚ ᱞᱟᱹᱭᱟ ᱥᱮᱛᱟ ᱛᱟᱞᱮ ᱠᱚ ᱞᱟᱭᱟ᱾
ᱦᱮᱸ ᱥᱮᱛᱟ ᱛᱟᱞᱮ ᱫᱚ ᱚᱱᱠᱟ ᱞᱟᱹᱭᱟ ᱠᱚ ᱡᱮ ᱦᱩᱸᱰᱤᱧ ᱦᱩᱸᱰᱤᱧ ᱧᱚᱜ ᱦᱩᱭᱩᱜᱼᱟ, ᱟᱨ ᱚᱱᱟ ᱫᱚ ᱢᱟᱱᱮ ᱟᱨᱠᱤ ᱥᱟᱥᱟᱝ ᱥᱟ ᱥᱟᱝ ᱴᱟᱭᱤᱯ ᱧᱮᱞᱚᱜᱼᱟ ᱪᱮᱜ ᱞᱮᱠᱟ ᱪᱚᱝ ᱚᱱᱟ ᱫᱚ ᱩᱱᱟᱹᱜ ᱨᱚᱝ ᱵᱟᱹᱱᱩᱜᱼᱟ ᱚᱱᱟ ᱨᱮᱱᱟᱜ
ᱦᱮᱸ ᱦᱮᱸ ᱟᱫᱚ ᱚᱝᱠᱟ ᱜᱮ ᱥᱤᱵᱤᱞ ᱦᱚᱸ ᱚᱝᱠᱟ ᱜᱮ ᱠᱟᱥᱟ ᱠᱟᱥᱟ ᱵᱟᱝ ᱥᱤᱵᱤᱞᱟ ᱵᱟᱝᱢᱟ᱾
ᱡᱚᱢ ᱨᱮᱦᱚᱸ ᱚᱱᱟ ᱫᱚ ᱥᱟᱵᱟᱜ ᱜᱮ ᱵᱩᱡᱷᱟᱹᱜᱼᱟ᱾
ᱦᱮᱸ ᱟᱨ ᱡᱟᱦᱟᱸ ᱛᱟᱞᱮ ᱫᱚ ᱦᱟᱸᱜ ᱟᱵᱚ ᱵᱚᱱ ᱧᱮᱞᱟ ᱡᱮ ᱥᱮᱬᱟ ᱧᱚᱜ ᱛᱟᱦᱮᱸᱱᱟ ᱟᱨ ᱮᱠᱫᱚᱢ ᱡᱟᱦᱟᱸ ᱞᱟ ᱛᱟᱨ ᱫᱷᱟᱨᱮ ᱦᱚᱲᱢᱚ ᱴᱟᱜ ᱛᱟᱦᱮᱸᱱᱟ ᱛᱟᱞᱮᱱᱟ ᱚᱱᱟ ᱫᱚ ᱮᱠᱫᱚᱢ ᱫᱟᱹᱨᱤᱭᱟᱹ ᱜᱮ ᱪᱚᱠᱟᱜ ᱦᱚᱸ ᱟᱨ ᱦᱮᱸᱫᱮ ᱦᱚᱸ ᱦᱮᱸᱫᱮ ᱜᱮ᱾ ᱟᱫᱚ ᱚᱱᱟ ᱠᱚᱫᱚ ᱦᱟᱸᱜ ᱟᱹᱰᱤ ᱡᱳᱨ ᱜᱮ ᱥᱤᱵᱤᱞ ᱦᱮᱲᱮᱢ ᱦᱚᱸ ᱛᱟᱦᱮᱸᱱ ᱜᱮᱭᱟ ᱡᱮᱢᱚᱱ ᱪᱤᱱᱤ ᱠᱚᱦᱚᱸ ᱵᱟᱝ ᱞᱟᱜᱟᱜ ᱜᱮᱭᱟ᱾ ᱟᱫᱚ ᱮᱱᱛᱮ ᱨᱮᱦᱚᱸ ᱱᱮᱛᱟᱨ ᱫᱚ ᱡᱟᱦᱟᱸ ᱱᱚᱜᱼᱚᱭ ᱡᱚᱢ ᱵᱟᱝ ᱧᱟᱢᱟᱱ ᱦᱚᱲ ᱠᱚᱫᱚ ᱦᱟᱸᱜ, ᱡᱟᱦᱟᱸ ᱱᱚᱜᱼᱚᱭ ᱥᱮᱛᱟ ᱛᱟᱞᱮ ᱠᱚᱵᱚᱱ ᱢᱮᱛᱟᱜᱼᱟ ᱚᱱᱟ ᱠᱚᱜᱮ ᱢᱤᱜᱵᱟᱨ ᱫᱚᱠᱚ ᱡᱚᱢᱮᱫ ᱜᱮᱭᱟ ᱪᱤᱱᱤ ᱠᱚ ᱢᱤᱜ ᱠᱟᱹᱴᱤᱜ ᱠᱚ ᱮᱢᱟᱜ ᱮᱢᱟᱜ ᱮᱢ ᱠᱟᱛᱮᱜ ᱠᱚ ᱦᱮᱲᱮᱢᱟᱜ ᱠᱟᱱᱟ᱾
ᱦᱩᱸ,
ᱟᱫᱚ ᱱᱤᱛᱳᱜ ᱫᱚ ᱚᱝᱠᱟ ᱫᱚ ᱟᱹᱣᱨᱤ ᱡᱚᱢ ᱦᱩᱭᱩᱜᱼᱟ, ᱡᱮ ᱛᱟᱞᱮ ᱰᱩᱢᱵᱩᱜ ᱥᱮ ᱛᱟᱞᱮ ᱨᱮᱱᱟᱜ ᱥᱩᱱᱩᱢ ᱪᱷᱟᱠᱟᱣ ᱯᱤᱴᱷᱟᱹ ᱠᱚᱫᱚ᱾ ᱟᱫᱚ ᱱᱤᱛᱚᱜ ᱫᱚ ᱱᱚᱜᱼᱚᱭ ᱨᱚᱦᱚᱭ ᱠᱚ ᱠᱟᱹᱢᱤ ᱵᱟᱲᱟ ᱵᱮᱥᱛᱚ ᱨᱮᱜᱮ ᱟᱫᱚ ᱦᱟᱸᱜ ᱱᱚᱣᱟ ᱨᱚᱦᱚᱭ ᱠᱚ ᱯᱩᱨᱟᱹᱣ ᱵᱟᱲᱟ ᱞᱮᱱᱠᱷᱟᱱ ᱫᱚ ᱦᱟᱸᱜ ᱩᱱ ᱦᱟᱞᱟᱝ ᱟᱹᱜᱩ ᱦᱩᱭᱩᱜᱼᱟ ᱢᱤᱜᱵᱟᱨ ᱫᱚ ᱡᱚᱢ ᱫᱚ ᱡᱚᱢᱠᱟᱜ ᱜᱮ ᱦᱩᱭᱩᱜᱼᱟ ᱡᱚᱢ ᱱᱟᱹᱢᱟᱹᱭ ᱫᱚ᱾
ᱩᱸ,
ᱟᱨ ᱛᱟᱦᱚᱞᱮ ᱚᱱᱛᱮ ᱫᱚ ᱪᱮᱜ ᱞᱮᱠᱟ ᱛᱟᱞᱮ ᱠᱚᱫᱚ?
ᱦᱮᱸ ᱱᱚᱱᱛᱮ ᱦᱚᱸ ᱛᱟᱞᱮ ᱠᱚᱫᱚ ᱢᱮᱱᱟᱜ ᱟᱠᱟᱫ ᱜᱮᱭᱟ ᱛᱟᱞᱮ, ᱠᱷᱮᱡᱩᱨ ᱠᱚᱦᱚᱸ᱾ ᱢᱟᱱᱮ ᱩᱱᱟᱹᱜ ᱫᱚ ᱵᱟᱹᱱᱩᱜ-ᱟ ᱟᱨᱠᱤ ᱠᱚᱢ ᱢᱮᱱᱟᱜ-ᱟ ᱚᱱᱠᱟ ᱟᱲᱮ ᱠᱚᱨᱮᱜ ᱜᱮ ᱚᱱᱠᱟ ᱫᱟᱨᱮ ᱟᱠᱟᱱᱟ᱾ ᱟᱨ ᱦᱚᱸᱠᱚ ᱢᱟᱜ ᱜᱤᱲᱤ ᱠᱟᱜ ᱠᱟᱱᱟ ᱟᱲᱮ ᱠᱚᱨᱮ ᱛᱚ ᱟᱫᱚ ᱚᱱᱟ ᱠᱷᱮᱛ ᱠᱚᱨᱮ ᱧᱩᱨᱩᱜ ᱠᱟᱱᱟ ᱡᱟᱹᱱᱩᱢ ᱠᱚ ᱟ ᱡᱚᱠᱷᱚᱱᱮᱢ ᱥᱤᱭᱟ ᱟᱨᱠᱤ ᱨᱚᱦᱚᱭ ᱡᱚ ᱩᱱ ᱡᱚᱠᱷᱚᱱᱟᱜ ᱡᱟᱸᱜᱟ ᱠᱚᱨᱮ ᱟᱨᱠᱤ ᱵᱟᱡᱟᱣᱟ ᱟᱱᱤᱡ-ᱟᱢ ᱟᱫᱚ ᱚᱱᱟᱛᱮ ᱠᱚ ᱢᱟᱜ ᱠᱟᱜ ᱠᱟᱱᱟ ᱟᱹᱰᱤ ᱦᱚᱲᱜᱮ ᱚᱱᱟ ᱛᱟᱞᱮ ᱠᱷᱮᱡᱩᱨ ᱫᱟᱨᱮ ᱠᱚ ᱟᱫᱚ ᱱᱮᱛᱟᱨ ᱫᱚ ᱚᱱᱟ ᱠᱚᱫᱚ ᱚᱱᱟ ᱪᱟᱵᱟ ᱦᱤᱡᱩᱜ ᱠᱟᱱᱟ ᱟᱫᱚ᱾
ᱦᱮᱸ ᱟᱫᱚ ᱱᱚᱜ-ᱚᱭ ᱛᱚ ᱧᱮᱞᱚᱜ ᱠᱟᱱᱟ ᱟᱵᱚ ᱦᱟᱸᱜ ᱚᱲᱟᱜ ᱫᱩᱣᱟᱹᱨ ᱨᱮ ᱡᱟᱦᱟᱸ ᱥᱮᱱᱮᱨ ᱠᱚᱨᱠᱮᱴ ᱠᱚ ᱡᱟᱦᱟᱸ ᱠᱚᱵᱚᱱ ᱵᱟᱹᱭᱥᱟᱹᱣ-ᱟ ᱟᱫᱚ ᱱᱮᱛᱟᱨ ᱫᱚ ᱦᱟᱸᱜ ᱱᱚᱣᱟ ᱮᱴᱟᱜ ᱡᱮ ᱥᱟᱨ ᱥᱟᱨᱡᱚᱢ ᱫᱟᱨᱮ ᱨᱮᱱᱟᱜ ᱡᱟᱦᱟᱸ ᱥᱮᱱᱮᱨ ᱥᱮ ᱱᱚᱣᱟ ᱟᱨᱦᱚᱸ ᱛᱮᱨᱮᱞ ᱫᱟᱨᱮ ᱨᱮᱱᱟᱜ ᱥᱮᱱᱮᱨ ᱠᱚ ᱟᱫᱚ ᱩᱱᱠᱩ ᱡᱟᱦᱟᱸ ᱠᱟᱴ ᱨᱮᱱ ᱯᱚᱠᱟ ᱥᱮ ᱛᱤᱡᱩ ᱵᱚᱱ ᱢᱮᱛᱟ ᱠᱚᱣᱟ ᱟᱫᱚ ᱩᱱᱠᱩ ᱠᱚᱫᱚ ᱚᱱᱟ ᱫᱚᱠᱚ ᱡᱚᱢᱟ ᱦᱟᱸᱜ ᱟᱨ ᱦᱚᱪᱪᱷᱮ ᱱᱚᱣᱟ ᱡᱟᱦᱟᱸ ᱛᱟᱞᱮ ᱫᱟᱨᱮ ᱨᱮᱱᱟᱜ ᱥᱮᱱᱮᱨ ᱠᱚᱦᱚᱸ ᱠᱚ ᱵᱮᱱᱟᱣᱟ ᱟᱫᱚ ᱚᱱᱟ ᱫᱚᱠᱚ ᱞᱟᱹᱭᱟ ᱵᱟᱝᱢᱟ ᱩᱱᱟᱹᱜ ᱞᱚᱜᱚᱱ ᱫᱚ ᱦᱟᱸᱜ ᱵᱟᱝᱠᱚ ᱡᱚᱢᱟ᱾ ᱢᱮᱱᱢᱮ ᱟᱹᱰᱤ ᱡᱟᱹᱥᱛᱤ ᱫᱤᱱ ᱴᱤᱠᱟᱹᱜ-ᱟ᱾ ᱚᱱᱟ ᱦᱤᱥᱟᱹᱵ ᱛᱮ ᱱᱮᱛᱟᱨ ᱫᱚ ᱱᱚᱛᱮ ᱦᱚᱸ ᱧᱮᱞᱚᱜ ᱠᱟᱱᱟ ᱡᱮ ᱛᱟᱞᱮ ᱫᱟᱨᱮ ᱠᱚᱦᱚᱸ ᱠᱚ ᱢᱟᱜ ᱮᱫᱟ ᱚᱱᱟ ᱦᱚᱸ ᱥᱮᱱᱮᱨ ᱞᱟᱹᱜᱤᱫ ᱛᱮᱥᱮ ᱥᱮᱱᱮᱨ ᱨᱮ ᱵᱮᱵᱚᱦᱟᱨ ᱞᱟᱹᱜᱤᱫ ᱛᱮ᱾
ᱥᱮᱱᱮᱨ ᱫᱚ ᱛᱟᱦᱚᱞᱮ ᱪᱮᱫ ᱠᱚ ᱢᱮᱛᱟᱜ ᱠᱟᱱᱟ?
ᱥᱮᱱᱮᱨ ᱫᱚ ᱦᱟᱸᱜ ᱡᱟᱦᱟᱸ ᱟᱵᱚ ᱮᱥᱵᱮᱥᱴᱟᱨ ᱚᱲᱟᱜ ᱠᱚᱫᱚᱵᱮᱱ ᱡᱟᱦᱟᱸ ᱛᱟᱦᱮᱱ ᱛᱟᱵᱚᱱ ᱫᱚ ᱡᱟᱦᱟᱸ ᱡᱟᱦᱟᱸ ᱮᱥᱵᱮᱥᱴᱟᱨ ᱡᱟᱦᱟᱸ ᱪᱮᱛᱟᱱ ᱨᱮ ᱟᱴᱠᱟᱣ ᱛᱟᱦᱮᱱ ᱫᱚ ᱦᱟᱸᱜ ᱡᱟᱦᱟᱸ ᱠᱟᱴ ᱵᱚᱱ ᱮᱢᱟᱜ ᱫᱚ ᱚᱱᱟ ᱟᱱᱟᱜᱮ ᱦᱟᱸᱜ ᱥᱮᱱᱮᱨ ᱫᱚᱠᱚ ᱢᱮᱱᱟ᱾
ᱚ ᱦᱮᱸ᱾
ᱦᱮᱸ ᱟᱨ ᱚᱱᱟ ᱥᱮᱱᱮᱨ ᱮᱸ ᱥᱮᱱᱮᱨ ᱮᱢ ᱠᱟᱛᱮᱜ ᱦᱚᱸ ᱵᱟᱝ ᱦᱩᱭᱩᱜ-ᱟ ᱚᱱᱟ ᱥᱮᱱᱮᱨ ᱪᱮᱛᱟᱱ ᱛᱮᱦᱚᱸ ᱢᱤᱫ ᱞᱟᱭᱤᱱ ᱵᱟᱨ ᱞᱟᱭᱤᱱ ᱢᱟᱱᱮ ᱛᱤᱱᱟᱹᱜ ᱢᱟᱨᱟᱝ ᱛᱮ ᱦᱟᱸᱜ ᱪᱟᱞᱤ ᱵᱚᱱ ᱵᱮᱱᱟᱣ ᱫᱟ᱾ ᱟᱫᱚ ᱚᱱᱠᱟ ᱦᱤᱥᱟᱹᱵ ᱛᱮ ᱟᱨ ᱵᱟᱴᱟᱢ ᱞᱟᱜᱟᱜᱼᱟ᱾ ᱵᱟᱴᱟᱱ ᱫᱚ ᱡᱮᱢᱚᱱ ᱧᱮᱞᱚᱜ-ᱟ ᱱᱚᱣᱟ ᱟᱵᱚ ᱮᱸ ᱪᱮᱫ ᱫᱟᱨᱮ ᱠᱚ ᱢᱮᱛᱟᱜ ᱠᱟᱱᱟ ᱠᱟᱥᱢᱟᱨ ᱫᱟᱨᱮ ᱨᱮᱱᱟᱜ ᱠᱚᱠᱚ ᱵᱮᱱᱟᱣᱟ ᱡᱟᱦᱟᱸ ᱫᱚ ᱦᱟᱸᱜ ᱚᱱᱟ ᱨᱮᱜᱮ ᱦᱟᱸᱜ ᱚᱱᱟ ᱮᱥᱵᱮᱥᱴᱟᱨ ᱫᱚ ᱦᱟᱸᱜ ᱚᱱᱟ ᱡᱟᱦᱟᱸ ᱢᱮᱥᱤᱱ ᱛᱮ ᱯᱮᱨᱮᱠ ᱠᱚᱛᱮ ᱵᱚᱱ ᱟᱴᱠᱟᱣ ᱠᱟᱜ-ᱟ᱾ ᱟᱨ ᱚᱱᱟ ᱪᱮᱛᱟᱱ ᱮᱥᱵᱮᱥᱴᱟᱨ ᱯᱚᱨᱮ ᱡᱟᱦᱟᱸ ᱴᱤᱱ ᱵᱚᱱ ᱮᱢᱟᱜ ᱠᱟᱱᱟ ᱡᱟᱛᱮ ᱚᱱᱟ ᱮᱥᱵᱮᱥᱴᱟᱨ ᱯᱷᱟᱸᱠ ᱛᱮ ᱫᱟᱜ ᱠᱚ ᱵᱟᱭ ᱡᱚᱨᱚᱭ ᱢᱟ ᱥᱮ ᱚᱲᱟᱜ ᱥᱮᱱ ᱵᱷᱤᱛᱤᱨ ᱵᱟᱝ ᱵᱚᱞᱚᱱ ᱢᱟ᱾ ᱟᱫᱚ ᱚᱱᱟ ᱫᱚ ᱚᱱᱟ ᱴᱤᱢ ᱫᱚ ᱦᱟᱸᱜ ᱠᱤᱨᱤᱧ ᱛᱮᱜᱮ ᱧᱟᱢᱚᱜ-ᱟ ᱚᱱᱟ ᱠᱚᱨᱠᱮᱴ ᱠᱚ ᱢᱮᱛᱟᱜ ᱠᱟᱱᱟ᱾
ᱟᱫᱚ ᱟᱵᱚ
ᱟᱫᱚ ᱚᱱᱠᱟ ᱚᱲᱟᱜ ᱡᱩᱛ ᱠᱚ ᱠᱚ ᱵᱟᱝ ᱧᱮᱞ ᱵᱟᱲᱟ ᱦᱩᱭ ᱠᱟᱱᱟ ᱛᱚ ᱟᱫᱚ ᱩᱱᱟᱹᱜ ᱫᱚ ᱵᱟᱝ ᱵᱩᱡᱩᱜ ᱠᱟᱱᱟ ᱡᱮ ᱚᱠᱟ ᱠᱚ ᱪᱮᱞᱠᱟ ᱢᱟᱱᱮ ᱮᱥᱵᱮᱥᱴᱟᱨ ᱚᱲᱟᱜ ᱠᱚ ᱧᱮᱞ ᱵᱟᱝ ᱢᱟᱱᱮ ᱚᱱᱠᱟ ᱵᱟᱝ ᱦᱩᱭ ᱟᱠᱟᱱ ᱜᱮᱭᱟ᱾
ᱦᱮᱸ ᱦᱮᱸ ᱟᱫᱚ ᱦᱟᱸᱜ ᱱᱚᱜ-ᱚᱭ ᱛᱚ ᱟᱵᱚ ᱫᱚ ᱢᱮᱱ ᱫᱚ ᱦᱟᱸᱜ ᱱᱚᱜ-ᱚᱭ ᱢᱮᱱ ᱠᱮᱜ ᱞᱮᱠᱟ ᱡᱮ ᱟᱢ ᱫᱚ ᱦᱟᱸᱜ ᱵᱟᱡᱟᱨ ᱥᱚᱦᱚᱨ ᱨᱮ ᱛᱟᱦᱮᱱ ᱚᱞᱚᱜ ᱯᱟᱲᱦᱟᱣ ᱤᱫᱤ ᱠᱟᱛᱮᱜ ᱪᱚᱨᱪᱟᱣ ᱵᱟᱲᱟᱭ ᱫᱟᱢ᱾
ᱦᱮᱸᱻ
ᱤᱧᱦᱚᱸ ᱚᱞ ᱯᱟᱲᱦᱟᱣ ᱤᱫᱤ ᱠᱟᱛᱮᱜ ᱜᱮ ᱪᱚᱨᱪᱟ ᱵᱟᱲᱟᱭ ᱜᱤᱭᱟᱹᱧ ᱟᱫᱚ ᱦᱟᱸᱜ ᱠᱟᱛᱷᱟ ᱫᱚ ᱱᱚᱝᱠᱟᱜ ᱟᱫᱚ ᱱᱚᱜ-ᱚᱭ ᱱᱤᱛᱚᱜ ᱫᱚ ᱦᱚᱜ-ᱚ ᱚᱲᱟᱜ ᱥᱮᱫ ᱡᱮᱢᱚᱱ ᱦᱮᱡ ᱦᱩᱭ ᱟᱠᱟᱱᱟ ᱠᱟᱢᱤ ᱜᱚᱲᱚ ᱟᱫᱚ ᱚᱱᱠᱟ ᱜᱮ ᱦᱟᱸᱜ ᱡᱚᱛᱚ ᱠᱤᱪᱷ ᱤᱧ ᱦᱚᱸ ᱵᱟᱹᱧ ᱢᱮᱱᱟ ᱡᱮ ᱡᱚᱛᱚ ᱠᱤᱪᱷᱩ ᱜᱤᱧ ᱵᱟᱰᱟᱭᱟ ᱥᱮ ᱥᱚᱢᱟᱡᱽ ᱨᱮᱱᱟᱜ ᱥᱟᱶᱛᱟ ᱨᱮᱱᱟᱜ ᱥᱮ ᱠᱟᱢᱤ ᱠᱚ ᱡᱟᱦᱟᱸ ᱠᱚᱲᱟ ᱦᱚᱯᱚᱱᱟᱜ ᱠᱟᱢᱤ ᱠᱚ ᱛᱟᱦᱮᱱᱟ, ᱡᱮᱢᱚᱱ ᱟᱢ ᱫᱚ ᱦᱟᱸᱜ ᱠᱩᱲᱤ ᱦᱚᱯᱚᱱ ᱫᱚ ᱦᱟᱸᱜ ᱤᱥᱤᱱ ᱵᱟᱥ ᱟᱸ ᱮᱱᱮᱡ ᱥᱮᱹᱨᱮᱹᱧ ᱢᱤᱫᱵᱟᱨ ᱥᱮ ᱚᱱᱟ ᱩᱸᱦ ᱯᱟᱛᱲᱟ ᱯᱟᱴᱤ ᱱᱚᱜ ᱱᱚᱣᱟ ᱱᱚᱝᱠᱟ ᱠᱚᱫᱚ ᱡᱟᱦᱟᱸ ᱠᱩᱲᱤ ᱦᱚᱯᱚᱱᱟᱜ ᱠᱟᱹᱢᱤ ᱠᱟᱱᱟ ᱟᱫᱚ ᱚᱱᱟ ᱠᱚᱫᱚ ᱟᱢ ᱵᱟᱰᱟᱭ ᱞᱮᱠ ᱚᱱᱟ ᱫᱚ ᱟᱢᱮᱢ ᱢᱮᱱᱟ ᱥᱮ ᱤᱧ ᱫᱚ ᱦᱟᱸᱜ ᱠᱚᱲᱟ ᱦᱚᱯᱚᱱᱟᱜ ᱠᱟᱹᱢᱤ ᱫᱚ ᱥᱤ ᱭᱳᱜ ᱷᱩᱸᱦ ᱟᱲᱮᱹᱞᱟᱜ ᱥᱮ ᱱᱚᱝᱠᱟ ᱚᱲᱟᱜ ᱵᱮᱱᱟᱣ ᱥᱮ ᱱᱚᱣᱟ ᱟᱭᱢᱟ ᱞᱮᱠᱟᱱᱟᱜ ᱡᱟᱦᱟᱸ ᱠᱟᱢᱤ ᱛᱟᱦᱮᱱᱟ ᱠᱚᱲᱟ ᱜᱤᱫᱽᱨᱟᱹ ᱞᱮᱠᱟᱛᱮ ᱠᱚᱲᱟ ᱜᱤᱫᱽᱨᱟᱹᱣᱟᱜ ᱠᱟᱢᱤ ᱛᱟᱦᱮᱱᱟ ᱾ ᱠᱩᱲᱤ ᱜᱤᱫᱽᱨᱟᱹ ᱞᱮᱠᱟᱛᱮ ᱠᱩᱲᱤ ᱜᱤᱫᱽᱨᱟᱹ ᱟᱜ ᱠᱟᱹᱢᱤ ᱛᱟᱦᱮᱱᱟ ᱾ ᱟᱫᱚ ᱠᱟᱢᱤ ᱦᱚᱸᱛᱚ ᱵᱷᱮᱜᱟᱨ ᱛᱟᱵᱚᱱᱟ ᱟᱫᱚ ᱱᱚᱜᱚᱭ ᱮᱢ ᱢᱮᱱ ᱠᱮᱜ ᱞᱮᱠᱟ ᱡᱮ ᱵᱟᱝ ᱵᱩᱡᱷᱟᱹᱜ ᱠᱟᱱᱟ ᱥᱮ ᱵᱟᱰᱟᱭ ᱵᱟᱝ, ᱚᱝᱠᱟ ᱜᱮ ᱤᱧᱦᱚᱸ ᱡᱚᱛᱚ ᱠᱤᱪᱷᱩ ᱵᱟᱰᱟᱭ ᱫᱚ ᱵᱟᱝ ᱦᱟᱸ ᱾ ᱟᱫᱚ ᱡᱟ ᱩᱰᱟᱹᱝ ᱤᱧ ᱧᱮᱞ ᱟᱠᱟᱫᱟ ᱚᱱᱠᱟ ᱦᱤᱥᱟᱹᱵᱽ ᱛᱮ ᱤᱧᱦᱚᱸ ᱡᱚᱛᱚ ᱾ ᱡᱚᱛᱚ ᱴᱩᱠᱩᱧ ᱫᱟᱲᱮᱹᱭᱟᱜ ᱞᱮᱠᱟ ᱫᱩᱧ ᱞᱟᱹᱭᱟᱜ ᱫᱩᱧ ᱞᱟᱹᱭ ᱟᱟᱢᱟ ᱟᱨ ᱥᱮ ᱟᱢ ᱴᱷᱮᱡ ᱠᱷᱚᱱ ᱦᱚᱸ ᱵᱟᱝ ᱡᱟᱦᱟᱸ ᱵᱟᱝ ᱵᱟᱲᱟᱭᱟ ᱚᱱᱠᱟᱱᱟᱜ ᱤᱧ ᱵᱟᱲᱟᱭ ᱡᱚᱝᱟᱸᱜᱼᱟ ᱾
ᱦᱮᱸ ᱱᱩᱱᱟᱹᱜ ᱠᱚ ᱚᱲᱟᱜ ᱠᱟᱫᱟ ᱚᱱᱠᱟ ᱪᱟᱞᱟᱣ ᱵᱟᱲᱟ ᱵᱟᱝ ᱦᱳᱭᱳᱜ ᱜᱮᱭᱟ ᱛᱚ ᱟᱫᱚ ᱵᱤᱨ ᱫᱤᱥᱚᱢ ᱠᱷᱚᱱ ᱦᱚᱸ ᱟᱞᱮ ᱥᱮᱫ ᱫᱚ ᱚᱱᱮ ᱚᱝᱠᱟ ᱡᱮᱢᱚᱱ ᱯᱟᱛᱲᱟ ᱯᱟᱹᱴᱤ ᱛᱟᱯᱚᱨᱮ ᱯᱷᱩᱲᱩᱜ ᱠᱚ ᱚᱱᱟ ᱠᱚ ᱨᱚᱦᱚᱲ ᱠᱟᱛᱮᱜ ᱟᱨᱠᱤ ᱱᱮᱛᱟᱨ ᱫᱚ ᱴᱟᱠᱟ ᱯᱚᱭᱥᱟ ᱠᱚᱦᱚᱸ ᱠᱚ ᱦᱩᱭᱩᱜ ᱠᱟᱱᱟ ᱥᱟᱦᱟᱱ ᱠᱚ ᱥᱟᱦᱟᱱ ᱥᱟᱠᱟᱢ ᱠᱚ ᱟᱹᱠᱷᱨᱤᱧ ᱠᱟᱛᱮ ᱵᱟᱡᱟᱨ ᱨᱮ ᱠᱚ ᱟᱹᱠᱷᱨᱤᱧ ᱫᱟᱲᱮᱭᱟᱜ ᱠᱟᱱᱟ, ᱟᱫᱚ ᱚᱱᱠᱟ ᱯᱟᱛᱲᱟ ᱯᱟᱹᱴᱤ ᱠᱚᱦᱚᱸ ᱩᱱᱟᱹᱜ ᱫᱚ ᱚᱱᱠᱟ ᱥᱮᱬᱟ ᱫᱚ ᱵᱟᱝ ᱦᱳᱭ ᱚᱱᱟ ᱟᱨᱠᱤ ᱡᱚᱢ ᱵᱟᱲᱟ ᱞᱟᱹᱜᱤᱫ ᱫᱚ ᱚᱲᱟᱜ ᱠᱚᱨᱮ ᱚᱱᱠᱟ ᱫᱚ ᱵᱟᱲᱟᱭ ᱜᱮ ᱢᱟᱱᱮ ᱥᱮᱬᱟ ᱦᱩᱭ ᱠᱟᱱᱟ ᱾
ᱦᱩ ᱟᱫᱚ ᱱᱚᱜᱼᱚᱭ ᱛᱚ ᱱᱤᱛᱚᱜ ᱫᱚ ᱢᱤᱫ ᱠᱟᱛᱷᱟ ᱛᱮᱠᱚ ᱢᱮᱱᱫᱚ ᱵᱤᱨ ᱫᱤᱥᱚᱢ ᱥᱮ ᱵᱩᱨᱩ ᱫᱤᱥᱚᱢ ᱦᱚᱲ ᱫᱚ ᱦᱟᱸᱜ ᱠᱟᱹᱢᱤ ᱨᱮᱱᱟᱜ ᱚᱵᱷᱟᱵᱽ ᱫᱚ ᱵᱟᱝ ᱠᱚ ᱛᱟᱦᱮᱱᱟ ᱾
ᱦᱮᱸ, ᱵᱤᱨ ᱫᱤᱥᱚᱢ ᱟᱨ ᱵᱩᱨᱩ ᱫᱤᱥᱚᱢ ᱚᱱᱛᱮ ᱫᱚ ᱠᱟᱹᱢᱤ ᱨᱮᱱᱟᱜ ᱫᱚ ᱠᱟᱹᱢᱤ ᱨᱮᱱᱟᱜ ᱴᱟᱠᱟ ᱯᱚᱭᱥᱟ ᱨᱮᱱᱟᱜ ᱚᱵᱷᱟᱵᱽ ᱫᱚ ᱚᱱᱠᱟ ᱵᱟᱱᱩᱜᱼᱟ ᱾
ᱦᱩᱸ ᱟᱫᱚ ᱴᱟᱠᱟ ᱯᱩᱭᱥᱟᱹ ᱚᱵᱷᱟᱵᱽ ᱫᱚ ᱚᱵᱷᱟᱵᱷ ᱜᱤᱛ ᱛᱟᱵᱚᱱᱟ, ᱟᱫᱚ ᱠᱟᱢᱤ ᱦᱚᱸ ᱡᱮ ᱡᱮ, ᱠᱟᱢᱤ ᱜᱚᱫ ᱠᱮᱫᱟᱵᱚᱱ ᱫᱤᱱᱨᱮ ᱦᱟᱡᱟᱨ ᱴᱟᱠᱟ ᱜᱟᱱ ᱠᱟᱹᱴᱤᱡ ᱨᱚᱡᱽ ᱜᱟᱨ ᱜᱚᱫ ᱮᱱᱟ ᱚᱱᱠᱟᱱ ᱠᱟ ᱛᱷᱟ ᱫᱚ ᱵᱟᱝ ᱠᱟᱱᱟ ᱟᱫᱚ ᱦᱟᱸᱜ ᱱᱚᱛᱮ ᱫᱚ ᱡᱮᱢᱚᱱ ᱠᱟᱢᱤ ᱨᱮᱱᱟᱜ ᱢᱩᱪᱟᱹᱫ ᱵᱟᱹᱱᱩᱜ ᱫᱚ ᱱᱚᱣᱟ ᱱᱤᱛ ᱜᱮ ᱦᱟᱸᱜ ᱱᱚᱜ ᱚᱭ ᱪᱟᱥᱮᱫ ᱫᱤᱱ ᱠᱟᱱᱟ ᱪᱟᱥ ᱨᱟᱠᱟᱵ ᱜᱚᱫ ᱞᱮᱱᱠᱷᱟᱱ ᱫᱚ ᱪᱮᱜ ᱠᱚ ᱪᱤᱠᱟᱹᱭᱟ ᱠᱟᱢᱤ ᱵᱟᱝ ᱛᱟᱦᱮᱱᱟ ᱟᱫᱚ ᱥᱟᱨᱡᱚᱢ ᱥᱟᱠᱟᱢ ᱨᱮᱱᱟᱜ ᱯᱟᱛᱲᱟ ᱯᱟᱴᱤ ᱯᱟᱛᱲᱟ ᱟᱠᱷᱨᱤᱧᱚᱜᱼᱟ ᱥᱮ ᱱᱚᱜᱼᱚᱭ ᱠᱤᱪᱷᱩ ᱫᱤᱱ ᱢᱟᱲᱟᱝ ᱡᱟᱦᱟᱸ ᱥᱤᱛᱩᱝ ᱫᱤᱱ ᱛᱟᱦᱮᱸ ᱠᱟᱱ ᱛᱟᱵᱚᱱᱟ ᱟᱵᱚ ᱛᱮᱹᱨᱮᱹᱞ ᱥᱟᱠᱟᱢ ᱦᱮᱡ
ᱮᱸ ᱛᱮᱹᱨᱮ ᱞ ᱥᱟᱠᱟᱢ ᱛᱮᱫᱚ ᱟᱢᱫᱟ ᱜᱮ ᱠᱟᱹᱣᱰᱤ ᱠᱚ ᱧᱟᱢᱚᱜ ᱜᱮᱭᱟ ᱥᱮ ᱪᱮᱫ ᱞᱟᱹᱭᱟᱠᱚ?
ᱦᱮᱸ ᱦᱮᱸ, ᱟᱫᱚ ᱛᱮᱹᱨᱮᱹᱞ ᱥᱟᱠᱟᱢ ᱫᱚ ᱦᱟᱸᱜ ᱱᱚᱜᱼᱚᱭ ᱟᱵᱚ ᱚᱱᱟ ᱯᱩᱸᱜᱤ ᱠᱚ ᱨᱮ ᱜᱮ ᱦᱟᱸᱜ ᱠᱚ ᱵᱮᱵᱚᱦᱟᱨ ᱫᱟ ᱟᱫᱚ ᱱᱚᱣᱟ ᱦᱚᱸ ᱛᱮᱹᱨᱮᱹᱞ ᱥᱟᱠᱟᱢ ᱦᱚᱸᱛᱚ ᱡᱚ ᱛᱚ ᱡᱟᱭᱜᱟ ᱨᱮᱫᱚ ᱵᱟᱝ ᱧᱮᱞᱚᱜᱼᱟ ᱥᱮ ᱵᱟᱝ ᱛᱟᱦᱮᱱᱟ ᱚᱱᱟ ᱦᱚᱸ ᱫᱚᱢᱮ ᱜᱮ ᱥᱮᱸᱫᱽᱨᱟᱭ ᱦᱳᱭᱜᱼᱟ ᱾ ᱟᱫᱚ ᱱᱚᱛᱮ ᱫᱚ ᱦᱟᱸᱜ ᱢᱮᱱᱫᱚ ᱥᱟᱨᱡᱚᱢ ᱵᱤᱨ ᱛᱚ ᱥᱟᱨᱡᱚᱢ ᱵᱤᱨ ᱥᱮ ᱵᱩᱨᱩ ᱠᱟᱱᱟ ᱛᱟᱞᱦᱮ ᱱᱚᱛᱮ ᱫᱚ ᱥᱟᱨᱡᱚᱢ ᱥᱟᱠᱟᱢ ᱛᱮᱫᱚ ᱦᱟᱸᱜ ᱚᱱᱠᱟ ᱚᱵᱷᱟᱵᱽ ᱞᱮᱠᱟ ᱫᱚ ᱵᱟᱝ ᱾ ᱢᱟᱱᱮ ᱵᱚᱪᱷᱚᱨ ᱫᱤᱱ ᱨᱮ ᱯᱟᱛᱲᱟ ᱠᱚᱫᱚ ᱯᱟᱴᱤᱜ ᱜᱮᱭᱟ ᱮᱴᱟᱜ ᱠᱚᱨᱮ ᱡᱮᱢᱚᱱ ᱟᱸᱡᱚᱢ ᱱᱟ ᱡᱮ ᱵᱟᱝ ᱵᱟᱲᱮᱹ ᱥᱟᱠᱟᱢ ᱥᱮ ᱱᱚᱣᱟ ᱮᱸᱻ ᱢᱩᱨᱩᱫ ᱥᱟᱠᱟᱢ ᱠᱚᱛᱮ ᱠᱚ ᱯᱤᱴᱷᱟᱹ ᱞᱟᱴᱷᱟᱭᱟ ᱾ ᱟᱫᱚ ᱱᱚᱛᱮ ᱫᱚ ᱦᱟᱸᱜ ᱱᱚᱝᱠᱟ ᱫᱚ ᱵᱟᱝ ᱱᱚᱛᱮ ᱫᱚ ᱦᱟᱸᱜ ᱱᱚᱣᱟ ᱥᱟᱨᱡᱚᱢ ᱥᱟᱠᱟᱢ ᱠᱚᱛᱮ ᱜᱮ ᱡᱚᱛᱚ ᱠᱤᱪᱷᱩ ᱜᱮ ᱾
ᱦᱮᱸ ᱚᱱᱠᱟ ᱵᱤᱞᱟᱹᱛ ᱫᱤᱥᱚᱢ ᱠᱚᱨᱮᱼᱫᱚ ᱥᱟᱨᱡᱚᱢ ᱥᱟᱠᱟᱢ ᱠᱚ ᱟᱨᱠᱤ ᱵᱟᱝ ᱛᱟᱦᱮᱱᱟ ᱛᱚ ᱟᱫᱚ ᱚᱱᱟ ᱢᱩᱨᱩᱫ ᱥᱟᱠᱟᱢ ᱵᱟᱲᱮᱹ ᱥᱟᱠᱟᱢ ᱚᱱᱟ ᱠᱚᱨᱮ ᱜᱮᱠᱚ ᱯᱤᱴᱷᱟᱹ ᱵᱟᱲᱟᱭ ᱜᱮᱭᱟ ᱾ ᱟᱵᱚ ᱥᱮᱫ ᱫᱚ ᱡᱮᱢᱚᱱ ᱥᱟᱨᱡᱚᱢ ᱥᱟᱠᱟᱢ ᱠᱚ ᱛᱟᱦᱮᱱ ᱛᱮ ᱟᱵᱚ ᱫᱚ ᱥᱟᱨᱡᱚᱢ ᱥᱟᱠᱟᱢ ᱨᱮᱵᱚᱱ ᱯᱤᱴᱷᱟᱹ ᱜᱚᱫᱟ᱾ ᱯᱚᱨᱚᱵ ᱠᱚᱨᱮ ᱦᱚᱸ ᱟᱹᱜᱩᱭ ᱟᱵᱚᱱ ᱦᱮᱴᱮᱡ ᱠᱟᱛᱮ ᱟᱨᱵᱚᱱ ᱯᱤᱴᱷᱟᱹ ᱜᱚᱫᱟ, ᱟᱢ ᱵᱤᱞᱟᱹᱛ ᱫᱤᱥᱚᱢ ᱫᱚ ᱚᱱᱠᱟ ᱟᱨᱠᱤ ᱡᱟᱦᱟᱸ ᱟᱵᱚᱜᱮ ᱯᱟᱛᱲᱟ ᱯᱟᱹᱴᱤ ᱠᱟᱛᱮ ᱵᱟᱡᱟᱨ ᱨᱮᱵᱚᱱ ᱟᱠᱷᱨᱤᱧ ᱫᱟ ᱚᱱᱟ ᱠᱚᱜᱮ ᱩᱱᱠᱩ ᱫᱚᱠᱚ ᱠᱤᱨᱤᱧ ᱫᱟ ᱚᱱᱟ ᱛᱮᱜᱮ ᱠᱚ ᱯᱤᱴᱷᱟᱹᱭ ᱫᱟ᱾